ᱦᱮᱸ ᱦᱮᱸ ᱡᱚᱦᱟ ᱦᱮᱸ ᱦᱮᱸ ᱡᱚᱦᱟᱨ ᱜᱮ᱾
ᱡᱚᱦᱟᱨ ᱜᱮ ᱡᱚᱦᱟᱨ ᱜᱮ ᱡᱚᱦᱟᱨ᱾
ᱦᱮᱸ ᱱᱮᱴᱚᱣᱟᱨᱠ ᱠᱤ ᱱᱮᱴᱳᱣᱟᱨᱠᱤ ᱯᱨᱚᱵᱞᱮᱢ ᱮᱫᱟᱭ ᱠᱤ?
ᱵᱟᱝ ᱵᱟᱝ ᱵᱟᱝ ᱚᱱᱟ ᱛᱮᱫᱚ ᱵᱟᱝ ᱤᱧ ᱞᱟᱹᱭᱫᱟᱼᱼ ᱚᱱᱟ ᱫᱚ ᱦᱩᱭᱩᱜ ᱠᱟᱱᱟ ᱟᱱᱮ ᱮᱱᱟᱝ-ᱟᱜ ᱠᱚᱞ ᱡᱟᱦᱟᱸ ᱢᱟᱲᱟᱝ ᱮᱱᱟᱝ ᱮᱴᱟᱜᱼᱼᱼ ᱵᱚᱭᱦᱟ ᱥᱟᱶᱛᱮ ᱜᱟᱞᱢᱟᱨᱟᱣ ᱦᱩᱭ ᱟᱫᱚ ᱩᱱ ᱚᱠᱛᱚᱼᱼ ᱛᱚ ᱜᱮ ᱟᱫᱚ ᱚᱱᱟ ᱟᱡ ᱛᱮᱜᱮ ᱠᱟᱴᱟᱣ ᱦᱚᱪᱚ ᱦᱩᱭ ᱠᱟᱱᱟ ᱵᱟᱝ ᱠᱟᱴᱟᱣ ᱦᱩᱭ ᱞᱮᱱᱟ ᱛᱚᱼᱼ ᱟᱫᱚ ᱚᱱᱟ ᱨᱮᱱᱟᱜ ᱢᱤᱫ ᱢᱤᱱᱤᱴ ᱜᱮ ᱠᱷᱟᱱ ᱱᱚᱣᱟᱣ ᱨᱮ ᱮᱰ ᱛᱟᱦᱮᱸ ᱠᱟᱱᱟ᱾ ᱟᱫᱚ ᱱᱤᱛᱳᱜ ᱠᱚᱞ ᱠᱟᱛᱮ ᱚᱱᱟ ᱴᱟᱭᱤᱢ ᱜᱮ ᱨᱟᱠᱟᱵ ᱮᱱᱟ ᱟᱫᱚᱼᱼ ᱪᱮᱝ ᱤᱧ ᱪᱤᱠᱟᱹ ᱫᱟᱲᱮᱜ-ᱟ᱾ ᱦᱮᱸ ᱡᱚᱢ ᱵᱟᱲᱟ ᱠᱚᱫᱚ ᱦᱩᱭ ᱟᱠᱟᱱᱟ᱾
ᱟᱪᱪᱷᱟ ᱤᱧ ᱠᱚᱢᱯᱤᱣᱩᱴᱟᱨ ᱠᱷᱚᱡ ᱦᱮᱡ ᱱᱟᱹᱧ ᱛᱳᱢᱟᱨ ᱫᱚᱥᱴᱟ ᱥᱚᱢᱚᱭ ᱫᱚᱥᱴᱟ ᱨᱮ ᱚᱰᱮ ᱠᱷᱚᱱᱤᱧ ᱩᱰᱩ ᱱᱟ ᱦᱮᱡ ᱛᱮᱜᱮ ᱢᱚᱴᱟᱢᱩᱴᱤᱼᱼᱼ ᱯᱚᱨ ᱢᱤᱱᱤᱴ ᱥᱚᱢᱚᱭ ᱞᱟᱜᱟᱣᱮᱱᱟ᱾ ᱚ ᱨᱩᱣᱟᱹᱲ ᱵᱟᱲᱟ ᱠᱟᱛᱮ ᱛᱟᱨ ᱢᱟᱱᱮ ᱦᱮᱡ ᱠᱟᱹᱱᱟᱹᱧ ᱟᱯᱮ ᱵᱟᱭᱤᱠᱤᱧ ᱚᱲᱟᱜ ᱨᱮᱧ ᱥᱟᱢᱵᱟᱣ ᱠᱟᱫᱟ᱾
ᱦᱮᱸ
ᱟᱨᱤᱧ ᱜᱤᱛᱤᱡ ᱜᱚᱫ ᱱᱟ ᱦᱟᱨᱤᱧ ᱡᱟᱯᱤᱫ ᱜᱚᱫ ᱞᱮᱫᱟ ᱵᱟᱲᱟᱭᱟᱢ᱾
ᱟᱪᱪᱷᱟ
ᱟᱛᱚ ᱚᱲᱟᱜ ᱦᱚᱲ ᱠᱚ ᱵᱱᱟᱹᱤᱧ ᱠᱟᱱᱟ ᱟᱫᱚ ᱠᱚ ᱢᱮᱱ ᱫᱟ ᱚᱠᱟ ᱛᱮ ᱪᱟᱞᱟᱣᱱᱟᱭ ᱥᱮ ᱪᱮᱫ ᱤᱧᱦᱟᱹᱧ ᱠᱟᱱᱟ ᱢᱮᱱ᱾ ᱫᱟᱠᱟᱢ ᱡᱚᱢ ᱠᱟᱫᱟ ᱥᱮ ᱵᱟᱝ?
ᱯᱷᱮᱠ ᱟᱫᱩᱧ ᱵᱮᱨᱮᱫ ᱮᱱᱟ ᱤᱥ ᱟᱹᱰᱤ ᱞᱚᱜᱚᱱᱤᱧ ᱡᱟᱹᱯᱤᱫ ᱠᱮᱫᱟ ᱛᱤᱦᱤᱧ ᱫᱚ᱾
ᱟᱹᱰᱤ ᱞᱚᱜᱚᱱ ᱵᱟᱝ᱾
ᱦᱮᱸ ᱦᱮᱡ ᱠᱟᱛᱮ ᱦᱮᱡ ᱡᱟᱦᱟᱸᱥᱮᱫ ᱮᱢ ᱪᱟᱞᱟᱜ ᱟᱥᱮ ᱦᱮᱡ ᱛᱚᱨᱟ ᱛᱟᱵᱮᱨ ᱞᱮᱱᱠᱷᱟᱱ ᱜᱤᱛᱤᱡ ᱮᱱᱟ ᱵᱟᱝ ᱦᱮᱸᱼᱼ ᱚᱱᱟ ᱜᱤᱛᱤᱡ ᱨᱮᱜᱮ ᱟᱫᱚᱧ ᱡᱟᱯᱤᱫ ᱜᱚᱫ ᱠᱮᱫᱟ᱾
ᱴᱷᱤᱠ ᱴᱷᱤᱠ ᱴᱷᱤᱠ
ᱪᱮᱫ ᱮᱢ ᱢᱮᱱᱟ ᱛᱟᱸᱦᱟᱛ
ᱦᱳᱭ ᱜᱚᱝᱠᱮ ᱦᱮᱸ ᱢᱟ ᱞᱟᱹᱭ ᱢᱮ᱾
ᱟ, ᱮᱻ ᱛᱟᱦᱚᱸᱞᱮ ᱤᱭᱟᱹ ᱛᱤᱦᱤᱧ ᱫᱚ᱾ ᱤᱥᱤᱱ ᱵᱟᱥᱟᱝ ᱫᱚ ᱠᱚᱢᱯᱞᱤᱴ ᱥᱮ ᱟᱹᱣᱨᱤ᱾
ᱮᱻ ᱤᱥᱤᱱ ᱵᱟᱥᱟᱝ ᱫᱚ ᱦᱮᱸᱪᱚᱝ ᱚᱱᱟ ᱫᱷᱟᱨᱮ ᱫᱚ ᱟᱹᱣᱨᱤᱧ ᱪᱟᱞᱟᱜ-ᱟ᱾ ᱤᱧ ᱫᱚ ᱱᱟᱣᱟ ᱫᱷᱟᱨᱮ ᱱᱟᱜ ᱦᱮᱱᱟᱜ ᱠᱟᱫᱤᱧᱟ ᱛᱚ᱾
ᱚ᱾ ᱟᱨ ᱥᱤᱛᱩᱝ ᱨᱮ ᱛᱮᱦᱤᱧ ᱪᱮᱫ ᱞᱮᱠᱟ ᱛᱮᱦᱤᱧ ᱫᱚ ᱨᱤᱢᱤᱞ ᱫᱚ ᱪᱮᱫ ᱠᱟ ᱧᱮᱞᱚᱜ ᱠᱟᱱᱟ ᱛᱤᱦᱤᱧ ᱫᱚ᱾ ᱫᱟᱜ ᱞᱮᱠᱟ ᱵᱩᱡᱩᱜ ᱠᱟᱱᱟ᱾ ᱥᱮ ᱟᱞᱮ ᱥᱮᱱ ᱢᱟ ᱯᱩᱨᱟᱹ ᱫᱟᱜᱟᱲ ᱫᱟᱜᱟᱨᱮ ᱥᱤᱛᱩᱝ ᱮᱫ-ᱟ᱾
ᱦᱮᱸ ᱱᱟᱥᱮᱱᱟᱜ ᱥᱤᱛᱩᱝ ᱟᱦᱞᱟ ᱫᱚ ᱧᱟᱢᱚᱜ ᱠᱟᱱ ᱜᱮᱭᱟ ᱵᱟᱝ ᱫᱚ ᱵᱟᱝ᱾ ᱟᱫᱚ ᱚᱦᱚᱢ ᱞᱟᱹᱭ ᱠᱮᱭᱟ ᱱᱚᱣᱟ ᱫᱚ ᱯᱩᱨᱟᱹ ᱯᱩᱨᱤ ᱮᱻ ᱯᱷᱟᱸᱠᱟ ᱠᱟᱫᱟᱭ ᱢᱮᱱᱛᱮ ᱠᱟᱛᱷᱟ ᱦᱚᱸ ᱞᱟᱹᱭ ᱵᱟᱝ ᱜᱟᱱᱚᱜ-ᱟ ᱦᱳᱭ ᱥᱮ᱾
ᱦᱩᱸ᱾
ᱟᱪᱪᱷᱟ, ᱟᱫᱚ ᱤᱭᱟᱹ ᱠᱚᱫᱚ ᱟᱹᱣᱨᱤ ᱠᱚ ᱥᱮᱬᱟ ᱟᱯᱮᱭᱟ ᱛᱚ ᱵᱟᱝ? ᱠᱚᱢᱯᱤᱭᱩᱴᱟᱨ᱾ ᱦᱳᱭ ᱟᱹᱨᱠᱤ ᱚᱱᱟᱻ ᱠᱟᱴᱩᱱ ᱵᱮᱱᱟᱣ ᱠᱚ?
ᱚ ᱠᱟᱴᱩᱱ ᱵᱮᱱᱟᱣ ᱠᱚ?
ᱦᱳᱭ᱾
ᱚᱱᱟ ᱠᱚᱫᱚ ᱟᱹᱣᱨᱤ ᱠᱚ ᱥᱮᱱᱟᱣ ᱟᱞᱮᱭᱟ, ᱠᱟᱴᱩᱢ ᱵᱮᱱᱟᱣ ᱠᱚᱫᱚ᱾
ᱦᱳᱭ᱾ ᱚᱱᱟ ᱢᱤᱫᱴᱮᱱ ᱤᱱᱴᱟᱨᱮᱥᱴ ᱜᱮ ᱧᱟᱢᱚᱜ-ᱟ ᱟᱹᱨᱠᱤ ᱵᱩᱡᱷᱟᱹᱣ ᱠᱮᱫᱟᱢ, ᱟᱫᱚ ᱡᱷᱚᱛᱚ ᱦᱚᱲ ᱠᱚ ᱥᱮᱲᱟ ᱟᱠᱚ ᱥᱮ ᱵᱟᱝ ᱚᱱᱟ ᱫᱚ᱾ ᱠᱳᱨᱥ ᱨᱮᱛᱚ ᱵᱟᱝ ᱯᱟᱲᱟᱜ-ᱟ ᱚᱱᱟ ᱠᱚᱫᱚ ᱦᱮᱸᱥᱮ ᱢᱮᱠᱥᱤᱢᱟᱢ ᱚᱱᱟ ᱫᱚ ᱢᱤᱫᱴᱟᱝ ᱮᱠᱥᱴᱨᱟ ᱟᱞᱟᱫᱟ ᱛᱮ ᱱᱚᱣᱟ ᱠᱚ ᱥᱮᱲᱟᱣᱟ ᱠᱚ ᱜᱮᱭᱟ ᱠᱚ᱾ ᱟᱫᱚ ᱤᱱᱟᱹ ᱧᱮᱞ ᱠᱟᱛᱮᱜ, ᱟᱫᱚ ᱤᱱᱟᱹ ᱥᱚᱢᱚᱭ ᱤᱧ ᱞᱟᱹᱭᱟ ᱡᱮ ᱱᱤᱛᱚᱜ ᱠᱚᱢ ᱥᱚᱢ ᱨᱮᱱᱟᱜ ᱡᱩᱫᱤ ᱫᱚᱥ ᱦᱟᱡᱟᱨ ᱴᱟᱠᱟ ᱨᱮᱱᱟᱜ ᱢᱤᱫ ᱴᱟᱝ ᱠᱚᱢᱯᱤᱭᱩᱴᱟᱨᱮᱢ ᱦᱟᱛᱟᱣ ᱠᱟᱜ ᱠᱮᱭᱟ, ᱱᱟᱯᱟᱭ ᱠᱚᱜ ᱜᱮ ᱟᱹᱨᱠᱤ᱾ ᱟᱢ ᱦᱟᱸᱰᱮ ᱡᱟᱦᱟᱸ ᱛᱤᱱᱟᱹᱜ ᱪᱮᱫ ᱠᱚᱢ ᱠᱟᱹᱢᱤᱭᱟ ᱥᱮ ᱱᱚᱸᱰᱮ ᱦᱮᱡ ᱠᱟᱛᱮᱜ ᱚᱱᱟ ᱠᱚ ᱯᱨᱮᱠᱴᱤᱥ ᱞᱮᱠᱷᱟᱱ ᱟᱨᱚ ᱱᱟᱯᱟᱭ ᱧᱚᱜ ᱜᱮᱢ ᱫᱟᱲᱮᱭᱟᱜ-ᱟ ᱟᱹᱨᱠᱤ᱾ ᱠᱟᱞᱪᱟᱨ ᱨᱮ ᱛᱟᱦᱮᱸᱱᱟ ᱟᱹᱨᱠᱤ ᱵᱩᱡᱷᱟᱹᱣ ᱠᱮᱫᱟᱢ᱾
ᱦᱮᱸ᱾
ᱚᱱᱟᱜᱮ ᱚᱱᱟᱜᱮ ᱪᱤᱱᱛᱟᱹ ᱵᱷᱟᱵᱚᱱᱟ ᱦᱩᱭᱩᱜ ᱠᱟᱱᱟ᱾ ᱟᱫᱚ ᱠᱚᱢᱯᱩᱴᱟᱨ ᱢᱚᱴᱟᱢᱩᱴᱤ ᱫᱟᱢ ᱛᱤᱱᱟᱹᱜ ᱦᱩᱭᱩᱜ-ᱟ ᱢᱚᱴᱟᱢᱩᱴᱤ ᱠᱚ ᱫᱟᱢ ᱨᱮᱭᱟᱜ ᱪᱮᱫ ᱞᱮᱠᱟ ᱚᱱᱠᱟ ᱢᱚᱴᱟᱢᱩᱴᱤ?
ᱚᱱᱮ ᱛᱚ ᱢᱮᱛᱟᱜ ᱢᱮᱭᱟ ᱫᱚᱥ ᱫᱚᱥ ᱦᱟᱡᱟᱨ ᱴᱟᱠᱟ ᱛᱮ ᱟᱢ ᱠᱳᱞᱠᱟᱛᱟ ᱠᱷᱚᱱᱟᱜ ᱱᱟᱣᱟᱱᱟᱜ ᱥᱤᱞ ᱯᱮᱠ ᱢᱟᱞᱮᱢ ᱦᱟᱛᱟᱣᱟ᱾
ᱠᱳᱞᱠᱟᱛᱟ ᱨᱮ ᱠᱳᱞᱠᱟᱛᱟ‌ ᱨᱮ ᱪᱮᱫ ᱠᱳᱞᱠᱟᱛᱟ ᱚᱠᱟ ᱵᱟᱡᱟᱨ ᱨᱮ ᱧᱟᱢᱚᱜ-ᱟ?
ᱟᱫᱚᱢ ᱫᱚᱢ ᱫᱚᱢ᱾
ᱚ, ᱪᱟᱞᱟᱣ ᱵᱟᱲᱟ ᱠᱟᱱᱟᱢ ᱚᱸᱰᱮ?
ᱦᱮᱸ ᱚᱸᱰᱮ ᱠᱷᱚᱱᱟᱜ ᱜᱮᱛᱚ ᱞᱮᱯᱴᱚᱯ ᱤᱧ ᱦᱟᱛᱟᱣ ᱟᱹᱜᱩ ᱞᱮᱫ
ᱚ ᱟᱢ ᱦᱟᱛᱟᱣ ᱠᱟᱫᱟᱢ ᱫᱚ ᱞᱮᱯᱴᱚᱯᱮᱢ ᱦᱟᱛᱟᱣ ᱠᱟᱫᱟᱢ ᱫᱚ? ᱟᱪᱷᱟ ᱪᱮᱫ ᱪᱮᱫ ᱞᱮᱠᱟ ᱪᱟᱨᱡᱽ ᱥᱟᱨᱵᱷᱤᱥ ᱪᱤᱠᱟᱭ ᱮᱢᱫᱟ ᱪᱟᱨᱡᱽ ᱥᱟᱨᱵᱷᱤᱥ?
ᱮᱸᱻ ᱢᱚᱴᱟᱢᱩᱴᱤ ᱵᱷᱟᱜᱮ ᱜᱮ ᱮᱢᱫᱟᱭ ᱵᱩᱡᱷᱟᱹᱣ ᱠᱮᱫᱟᱢ᱾ ᱟᱫᱚ ᱪᱮᱫ ᱞᱮᱠᱟᱢ ᱵᱮᱵᱚᱦᱟᱨᱟ ᱚᱱᱠᱟ ᱜᱮ ᱟᱹᱨᱠᱤ ᱦᱮᱸ ᱥᱮ?
ᱵᱮᱵᱚᱦᱟᱨ ᱫᱚ ᱧᱮᱞ ᱢᱮ, ᱵᱮᱵᱚᱦᱟᱨ ᱫᱚ ᱫᱚᱢᱮ ᱫᱚ ᱦᱟᱴ ᱫᱚ ᱵᱟᱹᱧ ᱵᱮᱵᱚᱦᱟᱨᱟ᱾ ᱢᱚᱴᱟᱢᱩᱴᱤ ᱡᱮᱢᱚᱱ ᱠᱟᱹᱢᱤ ᱪᱟᱹᱞᱩᱜ ᱞᱮᱠᱟ ᱚᱱᱠᱟ ᱦᱩᱭᱩᱜ ᱢᱟ᱾
ᱦᱩᱸ ᱢᱤᱫ ᱫᱤᱱ ᱥᱮ ᱮᱠᱵᱟᱨ ᱥᱟᱨᱟ ᱫᱤᱱ ᱚᱱᱟ ᱠᱚ ᱫᱚ
ᱟᱨ ᱪᱮᱫ ᱪᱮᱫ ᱟᱢ ᱫᱚ ᱚᱱᱟ ᱫᱚ ᱪᱮᱫ ᱚᱱᱮ ᱱᱟᱣᱟ ᱜᱮ ᱛᱟᱦᱮᱸᱱᱟ ᱥᱮ ᱥᱮᱠᱮᱱᱰ ᱦᱮᱱᱰ ᱠᱟᱱᱟ ᱚᱱᱟ ᱫᱚ?
ᱚᱱᱟ ᱫᱚ ᱱᱟᱣᱟ ᱜᱮ ᱠᱟᱱᱟ ᱠᱚᱢᱯᱤᱭᱩᱴᱟᱨ ᱫᱚ ᱦᱳᱭ ᱥᱮ᱾
ᱟᱫᱚ ᱛᱟᱦᱚᱸᱞᱮ ᱚᱱᱟ ᱤᱱᱟᱹᱜ ᱠᱚᱢ ᱪᱤᱠᱟᱛᱮ ᱦᱩᱭᱩᱜ ᱠᱟᱱᱟ ᱚᱱᱟᱫᱚ ᱪᱮᱫ ᱠᱚᱢᱯᱟᱱᱤᱢ ᱦᱟᱛᱟᱣ ᱠᱟᱫᱟ ᱟᱢ ᱫᱚ?
ᱤᱧ ᱫᱚ ᱮᱭᱤᱪ ᱯᱤ ᱠᱚᱢᱯᱟᱱᱤ ᱠᱟᱱᱟ᱾
ᱟᱫᱚ ᱚᱱᱟᱠᱤ ᱮᱠᱴᱚᱢ ᱯᱟᱥ ᱠᱚ ᱦᱟᱱᱛᱮ ᱱᱟᱛᱮ ᱠᱟᱜ-ᱟ ᱥᱮ ᱪᱮᱫ ᱞᱮᱠᱟ ᱵᱮᱵᱚᱦᱟᱨ ᱛᱟᱦᱮᱸᱱᱟ ᱚᱱᱟ ᱨᱮᱭᱟᱜ ᱫᱚ?
ᱵᱟᱝ ᱵᱟᱝ, ᱟᱻ ᱫᱚᱢᱮ ᱫᱚ ᱵᱟᱝ ᱚᱱᱠᱟ ᱫᱚ ᱵᱟᱝ ᱛᱟᱦᱮᱱᱟ᱾ ᱟᱫᱚ ᱞᱮᱯᱴᱚᱯ ᱫᱚ ᱫᱚᱥ ᱦᱟᱡᱟᱨ ᱨᱮᱱᱟᱜ ᱫᱚ ᱵᱟᱢ ᱧᱟᱢᱟ, ᱚᱱᱟ ᱠᱟᱛᱷᱟ ᱫᱚ ᱟᱞᱚᱢ ᱟᱥᱟᱭᱟ᱾ ᱤᱧ ᱫᱚ ᱞᱮᱯᱴᱚᱯ ᱫᱚ ᱵᱟᱹᱧ ᱞᱟᱹᱭ ᱠᱟᱫᱟ, ᱤᱧ ᱫᱚ ᱯᱤ ᱥᱤ ᱤᱧ ᱞᱟᱹᱭ ᱠᱟᱫᱟ, ᱠᱚᱢᱯᱤᱭᱩᱴᱟᱨ ᱤᱧ ᱞᱟᱹᱭ ᱠᱟᱫᱟ᱾
ᱯᱤ ᱥᱤ ᱫᱚ ᱚᱱᱟᱫᱚ ᱪᱮᱫ ᱠᱟᱱᱟ? ᱵᱟᱹᱧ ᱵᱩᱡᱷᱟᱹᱣ ᱫᱟᱲᱮᱭᱟᱜ ᱠᱟᱱᱟ ᱯᱤ ᱥᱤ ᱫᱚ ᱚᱠᱟᱴᱟᱜ ᱠᱚ ᱢᱮᱛᱟᱜᱼᱟ?
ᱠᱚᱢᱯᱤᱭᱩᱴᱟᱨ ᱮ ᱠᱚᱢᱯᱤᱭᱩᱴᱟᱨ, ᱟᱞᱟᱫᱟ ᱛᱮ ᱢᱤᱫ ᱴᱟᱝ ᱤᱭᱩ ᱯᱤ ᱥᱤ ᱛᱟᱦᱮᱱᱟ,
ᱥᱤ ᱯᱤ ᱭᱩ ᱛᱟᱦᱮᱱᱟ, ᱟᱪᱷᱟ ᱥᱮ ᱥᱤ ᱯᱤ ᱭᱩ ᱦᱮᱸ, ᱦᱮᱸ ᱚᱦ ᱚᱱᱟ ᱚᱦᱚ ᱟᱢ ᱫᱚ ᱚ ᱮᱞ ᱥᱤ ᱛᱟ ᱢᱟᱱᱮ ᱪᱮᱫ ᱮᱧ ᱢᱮᱱᱫᱟ ᱚᱱᱟ ᱥᱮᱴᱟᱯ ᱚᱱᱟ ᱠᱚ, ᱫᱚᱥ ᱦᱟᱡᱟᱨ ᱴᱟᱠᱟ ᱧᱟᱢᱚᱜ ᱠᱟᱱᱟ ᱥᱮ ᱪᱮᱫ? ᱴᱚᱴᱟᱞ ᱥᱤ ᱯᱤ ᱭᱩ ᱥᱤ ᱯᱤ ᱭᱩ ᱦᱚᱸ ᱧᱟᱢᱚᱜ ᱠᱟᱱᱟ, ᱫᱚᱥ ᱦᱟᱡᱟᱨ ᱴᱟᱠᱟ
ᱚᱸ ᱥᱤ ᱵᱤᱭᱳᱜᱽ ᱧᱟᱢᱚᱜᱼᱟ ᱢᱚᱱᱤᱴᱚᱨ ᱦᱮᱱᱟᱜᱼᱟ᱾ ᱠᱤᱵᱳᱨᱰ ᱢᱤᱫᱴᱟᱝ ᱟᱨ ᱢᱟᱣᱥ ᱢᱤᱫᱴᱟᱝ ᱦᱮᱸᱥᱮᱫᱟ? ᱱᱤᱭᱟᱹ ᱠᱚᱜᱮ ᱠᱚ ᱮᱢᱟ ᱢᱟᱠᱚ ᱫᱚᱥ ᱦᱟᱡᱟᱨ ᱴᱟᱠᱟ ᱛᱮ, ᱟᱨ ᱨᱮᱢ ᱛᱟᱦᱮᱱ ᱠᱟᱱᱟ ᱪᱟᱨ ᱡᱤ ᱵᱤ ᱨᱮᱢ,
ᱦᱮᱸ, ᱟᱨ ᱛᱟᱦᱞᱮ ᱚᱱᱟᱮ ᱡᱟᱦᱟᱸ ᱟᱨ ᱤᱭᱟᱹ ᱥᱠᱨᱤᱱ ᱛᱮᱫ ᱚᱱᱟ ᱫᱚᱦᱟ ᱛᱟᱦᱟᱮ ᱟᱠᱟ ᱟᱠᱟ ᱨᱮ ᱧᱟᱢ ᱠᱮᱫᱟᱢ? ᱥᱠᱨᱤᱱ ᱛᱮᱫ ᱫᱚ ᱟᱢᱚᱫ ᱚᱱᱟ ᱫᱚ ᱦᱟᱛᱟᱣ ᱛᱟᱦᱮᱸ ᱠᱟᱱ ᱛᱟᱢᱟ ᱥᱮ ᱪᱚᱲᱟᱜ ᱨᱮ?
ᱤᱧ ᱫᱚ ᱞᱮᱯᱴᱚᱯ ᱤᱧ ᱦᱟᱛᱟᱣ ᱠᱟᱫᱟ, ᱠᱟᱛᱷᱟ ᱵᱟᱢ ᱵᱩᱧ ᱫᱟᱲᱮᱜ ᱠᱟᱱᱟ ᱾ ᱤᱧ ᱫᱚ ᱫᱚᱥ ᱦᱟᱡᱟᱨ ᱛᱮᱫ ᱵᱟᱹᱧ ᱦᱟᱛᱟᱣ ᱠᱟᱫᱟ, ᱠᱤᱱᱛᱩ ᱮᱴᱟᱜ ᱦᱚᱲ ᱠᱚ ᱦᱟᱛᱟᱣ ᱮᱫ ᱛᱟᱦᱮᱸ, ᱚᱱᱟ ᱠᱟᱛᱷᱟᱧ ᱞᱟᱹᱭ ᱮᱫᱟ ᱤᱧ ᱫᱚ᱾ ᱤᱧ ᱫᱚ ᱠᱟᱛᱷᱟ ᱤᱧ ᱢᱮᱫ ᱴᱟᱝ ᱤᱧ ᱢᱮᱛᱟᱢ ᱠᱟᱱᱟ ᱟᱢ ᱢᱤᱫ ᱨᱚᱠᱚᱢᱮᱢ ᱵᱩᱡᱷᱟᱹᱣ ᱫᱟᱲᱮᱜ ᱠᱟᱱᱟ᱾ ᱮᱧ ᱫᱚ ᱞᱮᱯᱴᱚᱯ ᱫᱚ ᱫᱚᱥ ᱦᱟᱡᱟᱨ ᱛᱮᱫᱚ ᱵᱟᱹᱧ ᱦᱟᱛᱟᱣ ᱟᱠᱟᱫᱟ। ᱫᱚᱥ ᱦᱟᱡᱟᱨ ᱼᱼ
ᱟᱪᱪᱷᱟ, ᱚᱱᱟ ᱚᱱᱟ ᱜᱮ, ᱦᱮᱸ, ᱟᱪᱪᱷᱟ। ᱦᱮ ᱟᱨ ᱤᱭᱟᱹ, ᱛᱟᱦᱚᱞᱮ ᱟᱢ ᱫᱚ ᱛᱤᱱᱟᱹᱜ ᱛᱮᱢ ᱦᱟᱛᱟᱣ ᱠᱟᱫᱟ ᱚᱱᱟ ᱫᱚ? ᱟᱢ ᱫᱚ ᱢᱚᱴᱟᱢᱩᱴᱤ ᱛᱤᱱᱟᱹᱜ ᱯᱟᱲᱟᱣ ᱞᱮᱱ ᱛᱟᱢᱟ?
ᱯᱟᱲᱟᱣ ᱞᱮᱱ ᱜᱮᱭᱟ, ᱢᱚᱴᱟᱢᱩᱴᱤ ᱛᱤᱨᱤᱥ ᱟᱯ,
ᱤᱧ ᱫᱚ ᱚᱱᱟ ᱢᱤᱫ ᱫᱤᱱ ᱰᱤᱯᱤ ᱨᱤᱧ ᱧᱮᱞᱮᱫ ᱛᱟᱢᱟ। ᱡᱮ ᱼᱼ ᱢᱤᱫᱴᱮᱱ ᱢᱮᱱᱟᱜ ᱛᱟᱢᱟ। ᱟᱫᱚ ᱵᱟᱹᱧ ᱢᱮᱱ ᱯᱟᱥᱮ ᱦᱳᱭᱛᱳ ᱜᱟᱛᱮ ᱠᱚᱣᱟᱜ ᱡᱟᱦᱟᱸᱢ ᱵᱮᱵᱚᱦᱟᱨᱮᱜᱼᱟ ᱦᱮᱸ। ᱚᱱᱟ ᱫᱚ ᱟᱢᱟᱜ ᱜᱮ ᱠᱟᱱᱟ ᱚᱱᱟ ᱫᱚ? ᱟᱨ ᱡᱮ ᱵᱤᱭᱮᱰ ᱠᱚᱨᱟᱣ ᱞᱟᱦᱟᱢ ᱦᱟᱛᱟᱣ ᱠᱟᱫᱟ ᱥᱮ, ᱯᱚᱨᱮᱢ ᱦᱟᱛᱟᱣ ᱠᱟᱫᱟ ᱚᱱᱟ ᱫᱚ?
ᱚᱱᱟ ᱥᱚᱢᱚᱭ ᱜᱮ ᱮᱠᱵᱟᱨᱮ, ᱩᱱ ᱥᱚᱢᱚᱭ ᱟᱹᱰᱤᱴᱟᱜ ᱜᱮ ᱠᱟᱹᱢᱤ ᱞᱟᱜᱟᱣᱮᱱ ᱛᱤᱧᱟᱹ ᱤᱧᱟᱹᱜ ᱾ ᱟᱹᱰᱤᱴᱟᱜ ᱜᱮ ᱚᱱᱟ ᱯᱨᱮᱠᱴᱤᱠᱮᱞ ᱠᱚᱨᱮᱱᱟᱜ ᱤᱭᱟᱹ ᱠᱚ ᱥᱮᱞᱟᱭᱤᱰ ᱵᱮᱱᱟᱣ ᱠᱚ ᱯᱤ ᱯᱤ ᱴᱤ ᱠᱚ।
ᱰᱤᱡᱟᱭᱤᱱ ᱠᱚ ᱦᱮᱸ।
ᱦᱩᱸ ᱦᱩᱸ। ᱯᱷᱨᱚᱱᱴ ᱯᱮᱡᱽ ᱠᱚ ᱰᱤᱡᱟᱭᱤᱱ ᱠᱚ ᱡᱷ ᱦᱚ ᱤᱧ ᱛᱮᱜᱤᱧ ᱠᱚᱨᱟᱣ ᱟᱠᱟᱫ ᱛᱤᱧᱟᱹ। ᱤᱧ ᱫᱟᱨᱟᱛᱮ ᱟᱨᱚ ᱜᱟᱛᱮ ᱠᱚᱨᱟᱣ ᱟᱠᱟᱫ ᱛᱟᱠᱚᱣᱟ ᱾
ᱦᱩᱸ ᱠᱟᱪ ᱠᱟᱫᱟᱢ ᱟᱢᱜᱮ।
ᱦᱮᱸ, ᱚᱱᱠᱟ ᱵᱮᱯᱟᱨᱚ᱾
ᱦᱮᱸ ᱛᱟᱦᱟᱞᱮ ᱤᱧᱦᱚᱧ ᱧᱮᱞᱮᱫ ᱜᱮᱭᱟ ᱦᱟᱯᱟᱹᱭ ᱦᱟᱸᱜ, ᱱᱚᱜᱼᱚᱭ ᱼᱼ
ᱟᱫᱚ ᱯᱤᱥᱤ ᱟᱢ ᱫᱚ ᱦᱟᱛᱟᱣᱤᱧ ᱢᱮᱛᱟᱢ ᱠᱟᱱᱟ, ᱯᱤᱥᱤ ᱠᱷᱟᱱ ᱫᱚ ᱠᱚᱢ ᱥᱚᱢ ᱛᱮᱜᱮ ᱦᱳᱭᱳᱜᱼᱟ। ᱪᱟᱨ ᱡᱤ ᱵᱤ, ᱟᱨ ᱯᱟᱸᱪᱥᱚ ᱵᱟᱨ ᱼᱼ
ᱵᱤᱥᱤ ᱫᱚ ᱵᱤᱥᱤ ᱫᱚ ᱫᱚᱨᱠᱟᱨ ᱵᱟᱹᱱᱩᱜᱼᱟ। ᱟᱞᱮᱥᱮᱱ ᱱᱚᱛᱮ ᱠᱚᱢᱯᱤᱭᱩᱴᱟᱨ ᱮᱠᱷᱚᱱ ᱛᱟᱢᱟ ᱪᱮᱫ ᱞᱮᱠᱟ? ᱟᱞᱮᱭᱟᱜ ᱢᱳᱲᱨᱮ ᱤᱭᱟᱹᱜᱼᱟ ᱚᱱᱟ ᱼᱼ ᱯᱚᱭᱥᱟ ᱠᱟᱛᱮ ᱠᱚ ᱦᱟᱛᱟᱣ ᱮᱫᱟ ᱴᱷᱤᱠ ᱟᱪᱷᱮ, ᱟᱨ ᱟᱞᱮ ᱟᱛᱩ ᱨᱮ ᱡᱮ ᱴᱩᱠᱩ, ᱚᱱᱟ ᱫᱚ ᱟᱞᱮ ᱴᱷᱮᱱ ᱫᱚ ᱢᱤᱫᱴᱮᱱ ᱼᱼ ᱟᱛᱳ ᱫᱚ ᱢᱮᱥᱟᱞ ᱛᱮ ᱢᱮᱱᱟᱜ ᱞᱮᱭᱟ ᱥᱮ ᱦᱮᱸ, ᱡᱚᱛᱚ ᱦᱚᱲ ᱢᱮᱞᱟ ᱢᱮᱞᱟ ᱛᱮ ᱢᱮᱱᱟᱜ ᱠᱚᱣᱟ, ᱡᱚᱛᱚ ᱼᱼ ᱛᱚ ᱡᱟᱹᱛ ᱨᱮᱱ ᱜᱮ ᱦᱚᱲ ᱜᱮ ᱢᱮᱱᱟᱜ ᱵᱚᱱᱟ ᱛᱚ᱾ ᱟᱨ ᱫᱤᱭᱮ ᱯᱚᱨ ᱛᱟᱦᱟᱞᱮ ᱟᱞᱮ ᱯᱟᱥᱮ ᱟᱛᱳ ᱠᱚᱦᱚᱸ ᱚᱱᱠᱟ ᱫᱚ ᱠᱚᱯᱴᱤᱥᱮᱱ ᱥᱮᱱᱴᱟᱨ ᱫᱚ ᱵᱟᱹᱱᱩᱜᱼᱟ। ᱮᱠᱴᱩ ᱪᱟᱞᱟᱜ ᱦᱩᱭᱩᱜᱼᱟ ᱟᱫᱚ, ᱮᱠᱪᱩᱭᱤ ᱪᱟᱞᱟᱜᱼᱟ ᱵᱟᱨᱭᱟ ᱼᱼ ᱥᱮᱱᱴᱟᱨ ᱢᱮᱱᱟᱜᱼᱟ, ᱢᱮᱱᱠᱷᱟᱱ ᱦᱚᱲ ᱫᱚ ᱱᱮᱛᱟᱨ ᱪᱮᱫ ᱞᱟᱹᱭ ᱢᱮᱥᱮ ᱯᱚᱨᱤᱥᱮᱵᱟ ᱠᱚ ᱯᱟᱸᱡᱟᱭᱫᱟ। ᱪᱮᱫ ᱞᱮᱠᱟ ᱼᱼ ᱢᱤᱫᱴᱮᱱ ᱥᱮᱱᱴᱟᱨᱟᱢ ᱪᱟᱞᱟᱣ ᱟᱠᱟᱱᱟ, ᱩᱱᱤ ᱵᱟᱲᱟᱭᱟᱭ ᱴᱷᱤᱠᱮᱢ ᱢᱮᱱᱫᱟᱭ। ᱠᱤᱱᱛᱩ ᱚᱱᱟ ᱞᱟᱭᱤᱱ ᱠᱟᱜ ᱦᱩᱭᱩᱜ ᱫᱚ, ᱦᱚᱲᱟᱜ ᱫᱷᱳᱨᱡᱚ ᱠᱚ ᱦᱟᱨᱟᱜ ᱠᱟᱱᱟ। ᱛᱟᱦᱟᱞᱮ ᱡᱟᱦᱟᱸ ᱴᱟᱜ ᱟᱢᱮ ᱡᱚᱛᱚ ᱦᱚᱲ ᱡᱩᱫᱤ ᱠᱟᱹᱢᱤᱢ ᱵᱟᱲᱟᱭᱟ, ᱚᱱᱟ ᱠᱟᱹᱢᱤ ᱜᱮ ᱥᱮ, ᱩᱱᱤ ᱦᱚᱸ ᱠᱟᱹᱢᱤ ᱜᱮ, ᱛᱟᱭᱟ ᱟᱢ ᱦᱚᱢ ᱠᱟᱹᱢᱤ ᱠᱮᱫ ᱛᱮᱭᱟ, ᱛᱟᱦᱚᱞᱮ ᱡᱟᱛᱮ ᱛᱤᱸᱜᱩ ᱵᱟᱝ ᱦᱳᱭᱳᱜ ᱼᱼ ᱢᱟ ᱚᱸᱰᱮ ᱵᱷᱤᱲ ᱮ ᱧᱮᱞ ᱛᱮ ᱟᱢ ᱴᱷᱮᱡ ᱦᱮᱡ ᱠᱟᱛᱮ ᱮ ᱧᱮᱞᱟ ᱯᱷᱟᱸᱠᱟ ᱜᱮᱭᱟ ᱠᱚᱨᱟᱣ ᱠᱚᱣᱟ᱾
ᱴᱷᱤᱠ ᱴᱷᱤᱠ᱾ ᱟᱨ ᱦᱳᱭ ᱯᱨᱤᱱᱴᱟᱨ ᱟᱞᱟᱫᱟ, ᱡᱩᱫᱤ ᱟᱢ ᱚᱱᱟ ᱠᱚ ᱚᱱᱞᱟᱭᱤᱱ ᱠᱷᱩᱞᱟᱹᱣ
ᱛᱮ ᱟᱫᱚ ᱥᱟᱯ ᱠᱟᱜ, ᱦᱮᱸ, ᱞᱮᱭ ᱢᱮ᱾
ᱟ ᱞᱮᱭᱫᱟᱹᱧ ᱡᱩᱫᱤ ᱚᱱᱞᱟᱭᱤᱱ ᱥᱮᱱᱴᱟᱨ ᱠᱷᱩᱞᱟᱹᱣ ᱞᱮᱠᱟ ᱠᱷᱟᱱ ᱫᱚ ᱚᱱᱟ ᱫᱚ ᱟᱞᱟᱫᱟ ᱯᱨᱤᱱᱴᱟᱨ ᱠᱚ ᱦᱟᱛᱟᱣ ᱢᱮ᱾ ᱠᱮᱱᱟᱨ ᱥᱚᱢᱮᱛ ᱯᱨᱤᱱᱴᱟᱨ ᱚᱱᱟ ᱠᱚ ᱮᱸᱰᱮ ᱠᱷᱟᱱ ᱫᱚ ᱴᱷᱤᱠ ᱜᱮᱭᱟ, ᱟᱫᱚ ᱠᱷᱟᱹᱞᱤ ᱡᱩᱫᱤ ᱤᱧ ᱫᱩᱧ ᱞᱮᱭᱫᱟ ᱟᱢᱟᱜ ᱞᱮᱛᱟᱲ ᱤᱫᱤ ᱞᱮᱠᱟ, ᱟᱢᱟᱜ ᱠᱟᱹᱢᱤ ᱠᱚ ᱠᱚᱱᱴᱤᱱᱤᱭᱩ ᱫᱚᱦᱚ
ᱟᱢ ᱡᱩᱫᱤ ᱫᱚᱥ ᱦᱟᱡᱟᱨ ᱫᱚᱥ ᱦᱟᱡᱟᱨ ᱡᱚᱛᱚ ᱚᱱᱟ ᱠᱚ ᱤᱱᱠᱞᱩᱰ ᱡᱩᱫᱤ ᱛᱟᱦᱮᱱᱟᱢ ᱢᱮᱱᱫᱟ ᱚᱱᱟ ᱡᱩᱫᱤ ᱢᱤᱫᱴᱤᱡ ᱯᱨᱤᱱᱴᱟᱨ ᱦᱟᱛᱟᱣ ᱞᱮᱷᱟᱡ ᱜᱮ ᱛᱚ ᱦᱩᱭᱩᱜ ᱠᱟᱱᱟ ᱛᱟᱦᱞᱮ, ᱦᱮᱸᱥᱮ ᱵᱟᱝ?
ᱦᱮᱸ, ᱯᱤᱱᱴᱟᱨ ᱟᱠᱟᱫᱟ ᱛᱮ ᱦᱟᱛᱟᱣ ᱞᱮᱠᱷᱟᱱ ᱜᱮ ᱦᱳᱭ, ᱱᱚᱣᱟ ᱫᱚ ᱪᱟᱨ ᱡᱤ ᱵᱤ ᱨᱮᱢ ᱢᱟᱱᱮ ᱠᱚᱢᱯᱤᱭᱩᱴᱟᱨ ᱨᱮ ᱪᱟᱨ ᱡᱤᱵᱤ ᱨᱮᱢ ᱫᱚ ᱴᱷᱤᱠ ᱜᱮᱭᱟ ᱮᱰᱷᱟᱵ᱾ ᱮᱱᱟᱯᱷ ᱜᱮᱭᱟ ᱵᱩᱡᱷᱟᱹᱣ ᱟᱨ ᱯᱟᱸᱥᱥᱚ ᱡᱤᱵᱤ ᱯᱟᱸᱥ ᱥᱚ ᱵᱟᱨᱚ ᱡᱤᱵᱤ ᱨᱳᱢ ᱫᱚ ᱚᱱᱟ ᱴᱷᱤᱠ ᱜᱮᱭᱟ, ᱟᱢ ᱛᱚ ᱢᱩᱵᱷᱤ ᱛᱚ ᱟᱨ ᱵᱟᱢ ᱫᱚᱦᱚᱭᱟ ᱚᱱᱟ ᱨᱮᱫᱚ᱾
ᱵᱟᱝ, ᱯᱨᱤᱱᱴᱟᱨ ᱮ ᱯᱨᱤᱱᱴᱟᱨ ᱥᱟᱶ ᱤᱭᱟᱹ ᱵᱟᱝ ᱧᱟᱢᱚᱜᱼᱟ? ᱚᱱᱟ ᱯᱨᱤᱱᱴᱟᱨ ᱡᱮᱨᱚᱠᱥ ᱦᱚᱸ ᱵᱟᱝ ᱦᱩᱭᱩᱜᱼᱟ, ᱚᱱᱟ ᱦᱚᱸᱢ ᱦᱟᱛᱟᱣ ᱠᱟᱛᱮ ᱦᱮᱸ ᱡᱮᱨᱚᱠᱥ ᱦᱚᱢ ᱡᱮᱨᱚᱠᱥ ᱛᱟᱣ, ᱯᱨᱤᱱᱴᱟᱨ ᱦᱚᱸ ᱠᱟᱹᱢᱤ ᱮᱢᱟᱭ᱾
ᱦᱳᱭ ᱦᱳᱭ᱾
ᱱᱚᱛᱮ ᱟᱞᱮ ᱥᱮᱱ ᱢᱟ ᱛᱮᱦᱮᱧ ᱫᱚᱢᱮ ᱥᱤᱛᱩᱝᱭᱟ ᱥᱚᱢᱚᱥᱥᱟ ᱠᱟᱱ ᱜᱮᱭᱟ ᱛᱤᱦᱤᱧ ᱫᱚ᱾
ᱥᱤᱛᱩᱝ ᱫᱚ ᱱᱚᱱᱛᱮ ᱦᱚᱸᱭ ᱥᱤᱛᱩᱝ ᱠᱟᱜ ᱜᱮᱭᱟ, ᱟᱫᱚ ᱦᱚᱞᱟ ᱨᱤᱧ ᱠᱟᱪᱟᱣ ᱠᱟᱫᱟ ᱟᱫᱚ ᱚᱱᱟ ᱛᱚ ᱟᱹᱣᱨᱤ ᱨᱚᱦᱚᱲᱚᱜᱼᱟ᱾ ᱛᱩᱯᱩ ᱫᱚ ᱟᱹᱣᱨᱤᱧ ᱛᱩᱯᱩᱱᱟ ᱦᱮᱸ ᱫᱩᱧ ᱢᱚᱱᱮᱭ ᱫᱟ ᱛᱩᱯ ᱯᱳ ᱛᱳᱯᱳ ᱦᱳᱭ ᱥᱮ᱾
ᱦᱮᱸ? ᱦᱳᱭ᱾
ᱛᱟᱲᱟᱛᱟᱲᱤ ᱛᱩᱯᱩ ᱜᱮ ᱛᱤᱦᱤᱧ ᱜᱟᱯᱟ ᱫᱚ ᱴᱷᱤᱠᱟ ᱟᱫᱚᱢ ᱥᱚᱢᱚᱭ ᱵᱤᱠᱮᱞ ᱵᱮᱞᱟ ᱫᱚ ᱟᱫᱚᱢ ᱥᱚᱢᱚᱭ ᱫᱟᱜ ᱦᱮᱡ ᱜᱚᱫᱚᱜ ᱚᱱᱟ ᱥᱮ ᱟᱨ ᱫᱟᱜ ᱞᱮᱠᱷᱟᱱ ᱫᱚ ᱯᱟᱭᱨᱟ ᱵᱟᱝ ᱥᱟᱱᱟ ᱠᱟᱱᱟ
ᱴᱷᱤᱠ ᱴᱷᱤᱠ ᱦᱮᱸ ᱵᱮᱥ ᱵᱟᱝ ᱟᱹᱭᱠᱟᱹᱜ ᱠᱟᱱᱟ ᱟᱫᱚ ᱩᱱᱫᱚ᱾
ᱦᱩᱸ᱾
ᱚᱱᱠᱟ ᱵᱮᱯᱟᱨ᱾ ᱟᱫᱚ ᱱᱤᱛᱚᱜ ᱫᱚ ᱤᱧ ᱴᱷᱮᱱ ᱫᱚ ᱵᱟᱹᱧ ᱟᱹᱜᱩ ᱟᱠᱟᱫᱟ ᱞᱮᱯᱴᱚᱯ ᱤᱧ ᱟᱹᱜᱩᱭᱟ ᱟᱹᱜᱩᱭᱟ ᱢᱮᱱᱛᱮ ᱟᱫᱚ ᱠᱷᱚᱱᱟᱜ ᱜᱮ ᱞᱮᱭᱫᱟ ᱤᱭᱟᱹ ᱚᱸᱰᱮ ᱠᱷᱚᱱᱟᱜ ᱜᱮ ᱞᱮᱭᱫᱟ ᱚᱞ ᱠᱚ ᱱᱳᱴᱥ ᱠᱚ, ᱦᱮ ᱥᱮ ᱵᱟᱝ? ᱯᱤ ᱰᱤ ᱮᱯᱷ ᱠᱚ ᱦᱮᱱᱟᱜ ᱟᱠᱟᱫ ᱫᱚ ᱡᱟᱦᱟᱱᱟᱜ ᱠᱚᱨᱮᱱᱟᱜ ᱱᱮᱴ ᱥᱮᱴ ᱠᱚᱨᱮᱱᱟᱜ ᱠᱚ ᱚᱱᱟᱫᱚ ᱱᱳᱴ ᱠᱚ ᱱᱚᱰᱮ ᱠᱷᱟᱱ ᱫᱚ ᱢᱚᱴᱟ ᱴᱤ ᱢᱳᱵᱟᱭᱤᱞ ᱨᱮᱫᱚ ᱛᱤᱱᱟᱹᱜ ᱦᱩᱰᱤᱧ ᱦᱩᱰᱤᱧ ᱩᱭᱩᱝ ᱠᱟᱛᱮᱢ ᱚᱞᱟ, ᱟᱨ ᱱᱚᱣᱟ ᱠᱷᱟᱱ ᱫᱚ ᱞᱮᱯᱴᱚᱯ ᱨᱮᱠᱷᱟᱱ ᱫᱚ ᱢᱚᱴᱟᱢᱩᱴᱤ ᱢᱟᱨᱟᱝ ᱰᱤᱥᱯᱞᱮ ᱢᱟᱨᱟᱝ ᱜᱮᱭᱟ ᱢᱟᱨᱟᱝ ᱰᱤᱥᱯᱞᱮ ᱭᱟᱜ ᱜᱤᱧ ᱦᱟ
ᱦᱮᱸ᱾ ᱦᱮᱸ ᱟᱫᱚ ᱤᱭᱟᱹ ᱦᱚᱸ ᱛᱟᱢ ᱢᱟᱱᱮ ᱟᱢ ᱡᱩᱫᱤ ᱱᱚᱜ-ᱚᱭ ᱡᱟᱦᱟᱸ ᱠᱚ ᱮᱠᱷᱚᱱ ᱫᱚ ᱥᱟᱵ ᱠᱟᱜ-ᱟᱢ ᱡᱚᱛᱚ ᱱᱳᱴᱥ ᱠᱚ ᱤᱭᱩᱴᱩᱵᱽ ᱢᱟᱫᱽᱫᱷᱚᱢ ᱵᱚᱱ ᱯᱟᱲᱦᱟᱣ ᱮᱫᱟ ᱥᱮ ᱦᱮᱸ, ᱚᱸᱰᱮ ᱜᱮᱢ ᱚᱸᱰᱮ ᱠᱷᱚᱱ ᱤᱥᱤᱲ ᱟᱠᱟᱫᱟ ᱟᱨ ᱚᱸᱰᱮ ᱠᱷᱚᱱᱮᱢ ᱯᱟᱲᱦᱟᱣ ᱫᱟ, ᱨᱮᱫᱚ ᱧᱮᱞᱮ ᱢᱮᱥᱮ ᱪᱮᱠᱟᱜ ᱠᱟᱱᱟ ᱥᱮ ᱢᱳᱵᱟᱭᱤᱞ ᱛᱮ ᱠᱚᱨᱟᱣ ᱫᱚ ᱵᱟᱝ ᱥᱮ ᱡᱟᱹᱯᱤᱫ ᱦᱚᱸ ᱵᱤᱥᱤᱢ ᱡᱟᱹᱯᱤᱫᱟ᱾ ᱜᱤᱛᱤᱡ ᱜᱤᱛᱤᱡ ᱮᱢ ᱧᱮᱞᱟ ᱟᱨ ᱞᱮᱯᱴᱚᱯ ᱠᱷᱟᱱ ᱫᱚ ᱢᱮᱱᱟᱢ ᱤᱥᱠᱤᱱ ᱥᱮᱫ ᱮᱢ ᱠᱚᱭᱚᱜ ᱠᱟᱜᱼᱟ ᱥᱮ, ᱥᱮ ᱪᱮᱫ ᱚᱱᱟ ᱫᱩᱲᱩᱵ ᱠᱚ ᱟᱢ ᱛᱷᱟᱞᱮ ᱟᱢᱮ ᱛᱷᱟᱞᱮ ᱠᱚᱭᱚᱜ ᱵᱟᱝ ᱦᱩᱭᱩᱜ ᱛᱟᱢᱟ ᱦᱚᱴᱚᱜ ᱠᱚᱪᱮ ᱵᱟᱝ ᱦᱩᱭᱩᱜ ᱛᱟᱢᱟ ᱠᱮ ᱥᱳᱡᱟ ᱥᱳᱡᱟᱢ ᱫᱩᱲᱩᱵ ᱠᱚᱜᱼᱟ ᱯᱩᱨᱟᱹ᱾
ᱴᱷᱤᱠ ᱴᱷᱤᱠ᱾
ᱤᱧ ᱦᱚᱸ ᱢᱤᱫᱴᱮᱱ ᱴᱮᱵᱤᱞ ᱵᱮᱱᱟᱣᱤᱧ ᱢᱮᱱᱫᱟ ᱴᱮᱵᱤᱞ ᱵᱚᱞᱛᱮ ᱚᱱᱟ ᱵᱚ ᱵᱳᱭ ᱯᱚᱛᱨᱚ ᱫᱚᱦᱚ ᱞᱮᱠᱟ ᱦᱮᱸ ᱟᱫᱚ ᱠᱟᱴ ᱢᱟ ᱡᱚᱛᱚ ᱛᱚ ᱜᱮ ᱢᱮᱱᱟᱜ ᱛᱤᱧᱟᱹ ᱟᱫᱚ ᱛᱳ ᱯᱚᱭᱥᱟ ᱵᱤᱥᱤ ᱧᱚᱜ ᱮᱢ ᱢᱮᱱ ᱫᱟᱭ ᱫᱚᱢᱮ ᱜᱮ ᱯᱚᱭᱥᱟᱭ ᱢᱮᱱ ᱮᱫᱟ ᱛᱟᱦᱞᱮ ᱵᱟᱨᱭᱟ ᱢᱤᱥᱛᱨᱤᱧ ᱠᱩᱞᱤ ᱠᱮᱫ ᱠᱤᱱᱟ ᱢᱤᱫ ᱦᱚᱲ ᱢᱮᱱ ᱮᱫᱟ ᱤᱧ ᱫᱚ ᱵᱮᱱᱟᱣ ᱠᱟᱛᱟᱢᱟᱹᱧ ᱟᱢᱟᱜ ᱠᱟᱴ ᱡᱚᱛᱚ ᱠᱤᱪᱷᱩ ᱜᱮ ᱮᱸ ᱢᱤᱫ ᱦᱟᱡᱟᱨ ᱴᱟᱠᱟᱧ ᱦᱟᱛᱟᱣᱟ ᱟᱨ ᱢᱤᱫᱴᱮᱱ ᱢᱤᱥᱛᱨᱤᱧ ᱠᱩᱞᱤᱭᱮ ᱠᱟᱱᱟ ᱢᱮᱱᱫᱟ ᱟᱢᱟᱜ ᱠᱟᱴ ᱡᱚᱛᱚ ᱠᱤᱪᱩ ᱦᱟᱛᱟᱣᱟ ᱯᱚᱱᱮᱨᱚᱥᱳ ᱴᱟᱠᱟᱧ ᱦᱟ ᱛᱟᱣᱟ ᱟᱨ ᱢᱤᱫᱴᱮᱱ ᱢᱤᱥᱛᱨᱤᱧ ᱢᱤᱛᱟᱹᱧ ᱠᱟᱱᱟ ᱤᱧ ᱫᱚ ᱚᱱᱟ ᱦᱟᱡᱟᱨ ᱴᱟᱠᱟ ᱵᱷᱤᱛᱤᱨ ᱨᱮ ᱰᱚᱭᱟᱨ ᱦᱚᱸᱧ ᱠᱚᱨᱟᱣ ᱠᱟᱛᱟᱢᱟ᱾
ᱟᱪᱪᱷᱟ᱾
ᱟᱫᱚᱧ ᱢᱮᱱᱫᱟᱹᱧ ᱴᱷᱤᱠ ᱜᱮᱭᱟ ᱛᱟᱦᱚᱞᱮ ᱵᱷᱟᱜᱮ ᱜᱮᱭᱟ ᱛᱟᱦᱞᱮ ᱢᱤᱥᱛᱨᱤ ᱠᱟᱱᱟᱭ ᱢᱮᱱᱛᱮ ᱟᱨ ᱡᱚᱛ ᱠᱤᱪᱷᱩ ᱠᱚᱨᱟᱣᱫᱟ ᱠᱷᱟᱴ ᱦᱚᱸ ᱵᱮᱱᱟᱣ ᱮᱫ ᱟᱭ ᱡᱚᱛᱚ ᱠᱤᱪᱷᱩ ᱠᱚᱨᱟᱣᱮᱫᱟᱭ ᱥᱚᱨᱚᱧᱡᱟᱢ ᱠᱚ, ᱛᱟᱦᱚᱞᱮ ᱟᱥᱟ ᱠᱚᱨᱤ ᱦᱟᱡᱟᱨ ᱴᱟᱠᱟ ᱦᱟᱛᱟᱣ ᱫᱟᱜ ᱢᱮᱱᱛᱮ ᱱᱚᱣᱟ ᱫᱚ ᱵᱟᱝ ᱠᱟᱱᱟ ᱡᱮ ᱠᱷᱟᱨᱟᱵ ᱮ ᱵᱮᱱᱟᱣᱟ ᱟᱨ ᱡᱟᱦᱟᱸᱭ ᱢᱮᱱᱫᱟ ᱯᱚᱱᱮᱨᱚᱥᱚ ᱴᱟᱠᱟ ᱩᱱᱤ ᱫᱚ ᱠᱟᱹᱢᱤ ᱮᱠᱴᱩ ᱴᱷᱤᱠ ᱜᱮᱭᱟᱭ ᱠᱚᱨᱟᱣᱟᱭ ᱩᱱᱤ ᱢᱚᱱᱮ ᱦᱚᱭ ᱵᱤᱥᱤ ᱜᱮᱭᱟ ᱦᱟᱸᱜ ᱞᱟᱹᱭ ᱟᱭ᱾
ᱴᱷᱤᱠ, ᱴᱮᱵᱤᱞ ᱵᱮᱱᱟᱣ ᱛᱚ ᱚᱱᱟ ᱫᱚ ᱱᱟᱥᱮᱱᱟᱜ ᱚᱱᱮ ᱨᱮᱰᱟ ᱠᱚ ᱞᱟᱜᱟᱜ-ᱟ ᱛᱚ ᱤᱱᱟᱹ ᱠᱚᱜᱮ ᱦᱮᱸᱥᱮ ᱟᱫᱚ ᱮᱠᱪᱩᱭᱮᱞᱤ ᱱᱤᱡᱮᱨᱟᱜ ᱥᱟᱱᱟᱢᱟᱜ ᱦᱩᱭ ᱞᱮᱱᱠᱷᱟᱱ ᱫᱚ ᱟᱹᱞᱤᱧ ᱩᱱᱟᱹᱜ ᱫᱚ ᱦᱟᱛᱟᱣ ᱵᱟᱝ, ᱤᱧ ᱫᱚᱧ ᱵᱟᱰᱟᱭᱟ ᱟᱠᱚᱟᱜ ᱜᱮ ᱡᱷᱚᱛᱚ ᱠᱤᱪᱷᱩ ᱴᱮᱵᱤᱞ ᱥᱮᱴᱟᱯ ᱜᱮ ᱯᱚᱱᱮᱨᱚᱥᱚ ᱴᱟᱠᱟ ᱛᱮᱜᱮᱢ ᱧᱟᱢᱟ ᱯᱚᱱᱨᱚᱥᱚ᱾ ᱯᱚᱱᱨᱚᱥᱚ ᱴᱟᱠᱟ ᱛᱮᱜᱮ ᱟᱫᱚ ᱠᱟᱴ ᱦᱚᱭᱛᱚ ᱵᱮᱥᱟᱜ ᱵᱟᱝ ᱦᱩᱭᱩᱜᱼᱟ᱾
ᱦᱮᱸ ᱠᱟᱴᱟᱜ ᱵᱮᱥᱟᱜ ᱵᱟᱝ ᱦᱩᱭᱩᱜ-ᱟ᱾ ᱤᱧ ᱫᱚ ᱯᱩᱨᱟᱹ ᱡᱟᱦᱟᱸ ᱠᱟᱴ ᱢᱮᱱᱟᱜ-ᱟ ᱥᱮ ᱡᱟᱦᱟᱸ ᱠᱟᱴ ᱢᱮᱱᱟᱜ-ᱟ ᱯᱩᱨᱟᱹ ᱚᱱᱟ ᱡᱟᱦᱟᱸ ᱢᱚᱴᱟᱢᱩᱴᱤ ᱫᱩᱦᱟᱡᱟᱨ ᱩᱱᱤᱥ ᱥᱟᱞ ᱱᱟᱜᱟᱛ ᱚᱱᱠᱟ ᱤᱭᱟᱹ ᱦᱩᱭ ᱞᱮᱱᱟ ᱛᱟᱯᱚᱨ ᱢᱤᱫᱴᱮᱱ ᱫᱟᱨᱮ ᱨᱮ ᱧᱩᱨᱩ ᱞᱮᱱᱟ ᱰᱚᱵᱷᱟᱜ ᱛᱟᱦᱮᱸ ᱠᱟᱱᱟ ᱛᱚ ᱟᱫᱚ ᱚᱱᱮ ᱦᱚᱭᱛᱮ ᱧᱩᱨᱩ ᱞᱮᱱᱟ ᱟᱨ ᱥᱤᱥᱩ ᱫᱟᱨᱮ ᱠᱟᱱᱟ ᱛᱚ ᱟᱫᱚ ᱞᱟ ᱛᱟᱨ ᱨᱮᱜᱮ ᱛᱟᱦᱮᱸ ᱠᱟᱱᱟ ᱢᱳᱴᱟᱢᱩᱴᱤ ᱱᱚᱜ-ᱚᱭ ᱦᱚᱞᱟ ᱢᱟᱷᱫᱮᱨ ᱤᱧ ᱠᱩᱴᱩᱨᱟ. ᱦᱚᱪᱳ ᱠᱮᱫᱟ᱾ ᱢᱟᱸᱪ ᱫᱟᱨᱮ ᱛᱟᱦᱮᱸ ᱠᱟᱱᱟ ᱟᱨ ᱫᱟᱜ ᱨᱤᱧ ᱞᱚᱦᱚᱫ ᱛᱟᱦᱮᱸ ᱠᱟᱱᱟ ᱛᱚ ᱮᱠᱫᱚᱢ ᱦᱮᱸᱫᱮ ᱜᱮ ᱧᱮᱞᱚᱜ ᱠᱟᱱᱟ ᱯᱩᱨᱟᱹ ᱟᱨ ᱡᱟᱦᱟᱸᱛᱮ ᱪᱮᱨᱟᱭᱤᱧ ᱤᱫᱤ ᱞᱮᱫᱟ ᱢᱤᱞ ᱨᱮ ᱩᱱᱤ ᱢᱤᱛᱟᱹᱧ ᱠᱟᱱᱟᱭ ᱠᱮᱫ ᱠᱤ ᱠᱟᱴ ᱟᱱᱮᱪᱷᱤ ᱢᱮᱱ ᱪᱮᱫ ᱠᱟᱴ ᱮᱢ ᱟᱹᱜᱩ ᱟᱠᱟᱫᱟ ᱦᱮᱸ, ᱯᱩᱨᱟᱹ ᱮᱠᱫᱚᱢ ᱢᱮᱱᱮᱫ ᱤᱧᱟᱹᱜ ᱟᱞᱮᱭᱟᱜ ᱢᱤᱥᱤᱱ ᱨᱮᱭᱟᱜ ᱡᱟᱦᱟᱸ ᱤᱭᱟᱹ ᱡᱟᱦᱟᱸ ᱠᱚᱨᱟᱛ ᱨᱮᱭᱟᱜ ᱫᱷᱟᱨ ᱛᱟᱠᱚ ᱦᱮᱸ ᱢᱮᱱᱫᱟ ᱚᱱᱟᱜ ᱜᱮ ᱱᱚᱥ ᱴᱚᱜ ᱠᱟᱱ ᱛᱟᱞᱮᱭᱟ, ᱤᱱᱟᱹ ᱦᱮᱸᱫᱮ ᱜᱮᱧ ᱧᱮᱞᱚᱜ ᱠᱟᱱᱟ ᱡᱟᱦᱟᱸᱭ ᱡᱟᱦᱟᱸᱭ ᱢᱤᱥᱛᱨᱤ ᱵᱮᱱᱟᱣ-ᱟᱭ ᱥᱮ ᱩᱱᱤ ᱜᱮ ᱢᱟᱱᱟᱭ ᱦᱮᱸ ᱡᱮᱦᱮᱛᱩ ᱱᱚᱣᱟ ᱫᱚ ᱤᱧᱮᱭ ᱢᱤᱛᱟᱹᱧ ᱠᱟᱱ ᱛᱟᱦᱮᱫ ᱟᱹᱠᱷᱨᱤᱧ ᱢᱮ ᱟᱫᱚᱧ ᱢᱮ ᱠᱟᱱᱟ ᱵᱟ ᱚᱲᱟᱜ ᱨᱮ ᱠᱟᱡᱮ ᱞᱟᱹᱜᱤᱫ ᱢᱮᱱᱟᱜ ᱛᱤᱧᱟ ᱫᱟᱨᱮ ᱡᱩᱫᱤᱢ ᱦᱟᱛᱟᱣ ᱫᱟᱲᱮᱭᱟᱜ ᱠᱟᱱ ᱠᱤᱱᱝᱠᱟᱱ ᱦᱚᱲ ᱫᱚ ᱠᱤ᱾
ᱦᱩᱸ ᱠᱟᱛᱷᱟ ᱛᱚ ᱠᱟᱱᱜᱮᱭᱟ᱾
ᱵᱟᱠᱷᱟᱱ ᱚᱱᱟ ᱠᱚ ᱥᱤᱥᱩ ᱫᱟᱨᱮ ᱥᱤᱥᱩ ᱫᱟᱨᱮ ᱫᱚ ᱚᱱᱟ ᱠᱷᱟᱴ ᱨᱮᱭᱟᱜ ᱡᱟᱦᱟᱸ ᱯᱟᱞᱚᱝ ᱯᱟᱞᱚᱝᱠᱚ ᱠᱚ ᱨᱮᱭᱟᱜ ᱡᱟᱦᱟᱸ ᱤᱭᱟᱹ ᱠᱚ ᱵᱟᱝ ᱦᱮᱸ, ᱚᱱᱟ ᱠᱚ ᱠᱷᱩᱵ ᱵᱷᱟᱜᱮ ᱦᱩᱭᱩᱜᱟ ᱠᱷᱩᱨᱟᱹ ᱠᱚ, ᱛᱟᱨᱯᱚᱨᱮ ᱟᱴ ᱵᱟᱡᱩ ᱡᱟᱦᱟᱸ ᱠᱚ ᱢᱮᱛᱟᱜ ᱠᱟᱱᱟ ᱚᱱᱟ ᱠᱚ ᱦᱮᱸ ᱠᱷᱩᱵ ᱵᱷᱟᱹᱜᱤ ᱦᱩᱭᱩᱜ-ᱟ᱾
ᱦᱳᱭ ᱦᱳᱭ, ᱟᱪᱪᱷᱟ ᱟᱪᱪᱷᱟ᱾ ᱡᱮᱭᱦᱳᱠ ᱚᱱᱟᱦᱚᱸ ᱟᱹᱰᱤ
ᱛᱟᱦᱮᱸᱠᱟᱱ ᱨᱮ ᱵᱟ ᱟᱨ ᱠᱟᱴᱷ ᱨᱮᱭᱟᱜ ᱡᱟᱦᱟᱸ ᱠᱟᱹᱢᱤ ᱠᱚ ᱵᱟᱲᱟᱭᱟ ᱥᱮ ᱥᱟᱹᱨᱤᱜᱮ ᱠᱟᱴ ᱨᱮᱭᱟᱜ ᱢᱟ ᱠᱟᱹᱢᱤ ᱡᱩᱫᱤ ᱡᱟᱦᱟᱸᱭ ᱠᱚ ᱥᱮᱬᱟᱣ ᱟᱠᱟᱫᱟ ᱥᱮ ᱚᱱᱟ ᱫᱚ ᱦᱟᱲᱟᱢᱟᱜ ᱛᱚᱠᱠᱚ ᱢᱚᱴᱟᱢᱩᱴᱤ ᱥᱳᱛᱛᱳᱚᱨ ᱵᱚᱪᱷᱚᱨ ᱛᱚᱠᱚᱢ ᱠᱟᱹᱢᱤ ᱫᱟᱲᱮᱭᱟᱜ-ᱟ᱾
ᱮᱠᱵᱟᱨᱮ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱟᱨ ᱥᱟᱹᱨᱤ ᱥᱟᱹᱨᱤᱜᱮ ᱚᱱᱟ ᱠᱟᱹᱢᱤ ᱟᱵᱚ ᱥᱮᱬᱟ ᱞᱟᱹᱠᱛᱤ ᱛᱟᱦᱮᱸ ᱠᱟᱱᱟ ᱦᱳᱭᱥᱮ ᱚᱱᱟ ᱤᱧᱦᱚᱧ ᱢᱚᱱᱮ ᱢᱚᱱᱮ
ᱮᱠᱫᱚᱢ ᱚᱱᱟ ᱠᱟᱹᱢᱤᱭᱟᱜ ᱯᱚᱭᱥᱟ ᱵᱷᱟᱹᱜᱤ ᱢᱮᱱᱟᱜ-ᱟ ᱧᱮᱞᱢᱮ ᱟᱢ ᱡᱟᱦᱟᱸᱭ ᱜᱮ ᱡᱟᱦᱟᱸ ᱛᱤᱱᱟᱹᱜ ᱢᱮᱱᱪᱚ ᱥᱮ ᱚᱱᱟ ᱠᱟᱴ ᱨᱮᱭᱟᱜ ᱠᱟᱹᱢᱤ ᱠᱚᱫᱚ ᱦᱮᱸ, ᱢᱮᱬᱦᱮᱫ ᱡᱟᱦᱟᱸ ᱛᱤᱱ ᱜᱮ ᱦᱮᱡ ᱪᱚᱱ ᱥᱮ ᱠᱟᱴ ᱨᱮᱭᱟᱜ ᱫᱚ ᱮᱠᱫᱚᱢ ᱚᱱᱟ ᱫᱚ ᱥᱟᱨᱟ ᱵᱚᱪᱷᱚᱨ ᱠᱟᱹᱢᱤ ᱪᱟᱹᱞᱩᱜ ᱜᱮᱭᱟ ᱚᱱᱟ ᱠᱚᱫᱚ᱾
ᱮᱠᱵᱟᱨᱮ,
ᱦᱩᱸ ᱦᱚᱲ ᱫᱚ ᱧᱮᱞᱢᱮ ᱱᱮᱛᱟᱜ ᱟᱥᱛᱮ ᱟᱥᱛᱮ ᱦᱟᱥᱟ ᱚᱲᱟᱜ ᱠᱷᱚᱱᱟᱜ ᱤᱴᱟᱹ ᱚᱲᱟᱜ ᱠᱚ ᱵᱮᱱᱟᱣ ᱮᱫᱟ, ᱤᱴᱟ. ᱚᱲᱟᱜ ᱢᱟᱱᱮ ᱡᱮ ᱠᱟᱴ ᱮᱠᱫᱚᱢ ᱥᱤᱞᱯᱤᱧ ᱠᱚᱫᱚ ᱵᱷᱟᱹᱜᱤ ᱵᱷᱟᱜᱤ ᱠᱚ ᱵᱮᱱᱟᱣ ᱦᱚᱪᱚᱭᱮᱫᱟ, ᱛᱟᱦᱚᱞᱮ ᱟᱫᱚ ᱚᱠᱚᱭᱟᱜ ᱦᱟᱥᱟ ᱚᱲᱟᱜ ᱞᱟᱹᱜᱤᱫ ᱫᱚ ᱟᱫᱚ ᱦᱟᱥᱟ ᱛᱟᱨ ᱢᱟᱱᱮ ᱵᱟᱝᱠᱚ ᱵᱮᱱᱟᱣᱫᱟ ᱥᱮ ᱮᱠᱷᱚᱱ ᱫᱚ, ᱛᱟᱦᱚᱞᱮ ᱠᱟᱴ ᱨᱮᱭᱟᱜ ᱠᱟᱹᱢᱤ ᱫᱚ ᱪᱟᱹᱦᱤᱫᱟ ᱫᱚ ᱚᱱᱟ ᱞᱟᱹᱜᱤᱫ ᱢᱤᱥᱛᱤᱨᱤᱭ ᱰᱤᱢᱟᱱᱰ ᱫᱚ ᱵᱮᱥᱤᱜ ᱠᱟᱱᱟ ᱛᱚ᱾
ᱦᱩᱸ, ᱦᱮᱸᱛᱚ ᱢᱟ ᱛᱟᱦᱞᱮ ᱱᱤᱭᱟᱹ ᱵᱮᱲᱟ ᱫᱚ ᱱᱤᱝᱠᱟᱹ ᱜᱮ ᱢᱟ᱾
ᱦᱮᱸ ᱱᱤᱛ ᱵᱮᱲᱟ ᱫᱚ ᱦᱮᱸ ᱯᱚᱨᱮᱛᱤᱧᱼᱼ